ᱦᱮᱞᱳ᱾
ᱦᱚᱸ ᱵᱚᱠᱚᱧ ᱤᱧᱟᱹᱜ ᱨᱚᱲ ᱠᱚ ᱴᱷᱟᱢ ᱴᱷᱟᱢ ᱟᱸᱡᱚᱢ ᱴᱷᱤᱠᱟᱹᱜ ᱠᱟᱱᱟ ᱛᱚ?
ᱦᱳᱭ ᱫᱟᱫᱟ ᱡᱚᱛᱚ ᱜᱮ ᱴᱷᱟᱢ ᱴᱷᱟᱢ ᱜᱮ ᱟᱹᱰᱤ ᱢᱚᱸᱡᱽ ᱜᱮ ᱟᱸᱡᱚᱢ ᱴᱷᱟᱹᱣᱠᱟᱹᱜ ᱠᱟᱱᱟ᱾
ᱦᱳᱭ ᱵᱚᱠᱚᱧ ᱦᱟᱸᱜ ᱟᱫᱚ ᱮᱱᱟᱝ ᱡᱟᱦᱟᱸ ᱠᱚ ᱤᱫᱤ ᱠᱟᱛᱮ ᱞᱟᱝ ᱨᱚᱯᱚᱲᱚᱜ ᱠᱟᱱ ᱛᱟᱦᱮᱸᱫ ᱦᱮᱸ ᱱᱚᱣᱟ ᱚᱲᱟᱜ ᱥᱚᱝᱥᱟᱨ ᱜᱷᱟᱨᱚᱸᱡᱽ ᱠᱚ ᱚᱠᱟᱞᱮᱠᱟ ᱪᱟᱹᱞᱩ ᱜᱟᱱᱚᱜ ᱦᱮᱸ ᱢᱟᱲᱟᱝ ᱠᱷᱚᱱ ᱚᱠᱟ ᱞᱮᱠᱟ ᱩᱭᱦᱟᱹᱨ ᱪᱤᱱᱛᱟᱹ ᱦᱩᱭᱩᱜᱼᱟ, ᱦᱮᱸ᱾ ᱟᱫᱚ ᱦᱚᱸᱜᱼᱚᱭ ᱵᱟᱹᱲᱛᱤ ᱜᱮ ᱚᱱᱮᱧ ᱞᱟᱹᱭᱟᱢ ᱠᱟᱱ ᱫᱚ ᱦᱟᱸᱜ ᱫᱩᱞᱟᱹᱲ ᱫᱩᱯᱞᱟᱹᱲ ᱨᱮ ᱵᱟᱠᱚ ᱫᱩᱞᱟᱹᱲ ᱫᱩᱯᱞᱟᱹᱲᱚᱜ ᱠᱟᱱ ᱜᱮᱭᱟ, ᱟᱵᱚ ᱦᱚᱸᱵᱚᱱ ᱫᱩᱞᱟᱹᱲ ᱫᱩᱯᱠᱟᱹᱲᱚᱜ ᱠᱟᱱ ᱜᱮᱭᱟ ᱢᱟᱲᱟᱝ ᱠᱷᱚᱱ ᱚᱱᱠᱟ ᱠᱟᱛᱮᱜ ᱜᱮ ᱟᱵᱚ ᱟᱵᱚ ᱛᱮᱜᱮ ᱵᱚᱱ ᱮᱸ ᱮ ᱡᱩᱨᱤᱯᱟᱨᱤᱜ ᱠᱟᱱᱟ ᱦᱮᱸ᱾
ᱦᱮᱸ᱾
ᱟᱫᱚ ᱢᱮᱱᱠᱷᱟᱱ ᱢᱟᱲᱟᱝ ᱠᱷᱚᱱ ᱫᱚ ᱟᱹᱰᱤ ᱜᱟᱱ ᱜᱮ ᱧᱮᱞᱚᱜ ᱠᱟᱱᱟ ᱡᱮ ᱢᱟᱲᱟᱝ ᱠᱷᱚᱱ ᱫᱚ ᱠᱚᱲᱟ ᱠᱚ ᱠᱩᱲᱤ ᱠᱚ ᱵᱟᱠᱚ ᱩᱭᱦᱟᱹᱨ ᱡᱚᱦᱚᱜ ᱠᱟᱱᱟ ᱡᱮ, ᱟᱜᱟᱢ ᱫᱤᱱ ᱨᱮ ᱵᱟᱯᱞᱟ ᱠᱟᱛᱮᱫ ᱚᱠᱟ ᱞᱮᱠᱟᱛᱮ ᱚᱲᱟᱜ ᱥᱚᱝᱥᱟᱨ ᱠᱚ ᱪᱟᱹᱞᱩᱭᱟ᱾ ᱦᱮᱸ ᱥᱩᱢᱩᱝ ᱱᱚᱛᱮ ᱪᱟᱹᱠ-ᱪᱟᱹᱠᱨᱤ ᱵᱟᱹᱠᱨᱤ ᱥᱮᱱ ᱢᱟᱠᱚ ᱫᱟᱹᱲ ᱢᱟᱠᱚ ᱫᱟᱹᱲᱮᱫ ᱜᱮᱭᱟ, ᱚᱞᱚᱜ ᱯᱟᱲᱦᱟᱜ ᱠᱟᱱ ᱜᱮᱭᱟ ᱠᱚ ᱪᱟᱹᱠᱨᱤᱭᱮᱫ ᱛᱟᱦᱮᱱ ᱟᱸᱰᱮ ᱦᱚᱸᱠᱚ ᱪᱟᱞᱟᱜ ᱠᱟᱱ ᱜᱮᱭᱟ᱾ ᱢᱮᱱᱠᱷᱟᱱ ᱚᱱᱟ ᱥᱟᱞᱟᱜ ᱥᱟᱞᱟᱜ ᱛᱮ ᱦᱚᱸ ᱟᱨᱦᱚᱸ ᱢᱮᱫᱴᱮᱱ ᱦᱚᱨ-ᱰᱟᱦᱟᱨ ᱫᱚ ᱵᱮᱱᱟᱣ ᱡᱚᱸᱦᱚᱜ ᱦᱩᱭᱩᱜ-ᱟ᱾ ᱡᱮ ᱵᱟᱝᱟ ᱡᱩᱫᱤ ᱤᱧ ᱟᱹ ᱪᱟᱹᱠᱨᱤ ᱵᱟᱹᱧ ᱧᱟᱢᱟ ᱠᱤᱢᱵᱟ ᱡᱩᱫᱤ ᱵᱟᱹᱧ ᱧᱟᱢ ᱞᱮᱜ-ᱟ ᱛᱟᱦᱚᱞᱮ ᱤᱧ ᱚᱲᱟᱜ ᱥᱚᱝᱥᱟᱨᱤᱧ ᱪᱟᱹᱞᱩᱭ ᱛᱤᱧᱟ ᱪᱤᱠᱟᱹ ᱞᱮᱠᱟ ᱨᱮ᱾ ᱦᱮᱸ ᱟᱨᱦᱚᱸ ᱢᱮᱫᱴᱮᱱ ᱦᱚᱨ ᱰᱟᱦᱟᱨ ᱦᱮᱱᱟᱜ ᱟᱠᱟᱜ-ᱟ ᱡᱮ ᱵᱟᱝᱟ ᱵᱮᱵᱥᱟ ᱵᱟᱹᱱᱤᱡᱽ ᱠᱟ ᱛᱮᱜ ᱦᱚᱸ ᱚᱲᱟᱜ ᱥᱚᱝᱥᱟᱨ ᱱᱟᱯᱟᱭ ᱠᱚᱡ ᱛᱮ ᱪᱟᱹᱞᱩ ᱜᱟᱱᱚᱜ-ᱟ ᱦᱮᱸ ᱪᱟᱠ ᱨᱤ ᱡᱟᱦᱟᱸ ᱠᱚ ᱪᱟᱹᱠᱨᱤ ᱠᱟᱱᱟ ᱪᱟᱹᱠᱨᱤ ᱵᱟᱹᱠᱨᱤ ᱦᱚᱲ ᱥᱚᱢᱟᱱ ᱦᱚᱸ ᱯᱩᱭᱥᱟᱹ ᱨᱳᱡᱽᱜᱟᱨ ᱜᱟᱱᱚᱜ-ᱟ ᱾
ᱦᱳᱭ ᱦᱳᱭ ᱮᱠᱫᱚᱢ ᱟᱫᱚ ᱱᱚᱣᱟ ᱜᱮ ᱫᱟᱫᱟ ᱟᱵᱚ ᱫᱚ ᱱᱚᱣᱟ ᱵᱩᱡ ᱫᱚᱨᱠᱟᱨ ᱛᱟᱵᱚᱱᱟ ᱾ ᱡᱮ ᱦᱳᱭᱛᱳ ᱪᱟᱹᱠᱨᱤ ᱵᱚᱱ ᱪᱮᱥᱴᱟᱭᱮᱫᱟ ᱟᱹᱰᱤ ᱡᱳᱨ ᱜᱮᱵᱚᱱ ᱪᱮᱥᱴᱟᱭᱮᱫᱟ ᱪᱟᱹᱠᱨᱤ ᱠᱚ ᱦᱳᱭᱥᱮ ᱾ ᱟᱫᱚ ᱮᱱᱛᱮ ᱨᱮᱦᱚᱸ ᱡᱚᱫᱤ ᱵᱟᱵᱚᱱ ᱧᱟᱢ ᱞᱮᱠᱷᱟᱱ ᱚᱱᱟ ᱫᱚ ᱦᱚᱭᱛᱚ ᱢᱚᱞᱚᱝ ᱞᱤᱠᱷᱚᱱ ᱜᱮ ᱦᱳᱭ ᱛᱚ ᱵᱟᱝ ᱵᱮᱥ ᱛᱟᱵᱚᱱᱟ ᱥᱮ ᱟᱫᱚ ᱦᱳᱭᱛᱳ ᱧᱟᱢ ᱜᱮ ᱵᱟᱵᱚᱱ ᱧᱟᱢ ᱞᱮᱫ ᱜᱮ ᱦᱳᱭᱥᱮ ᱟᱹᱰᱤ ᱪᱮᱥᱴᱟ ᱠᱟᱛᱮᱜ ᱨᱮᱦᱚᱸ ᱾ ᱟᱫᱚ ᱱᱟᱜ ᱠᱷᱟᱱ ᱤᱧᱫᱚ ᱱᱚᱣᱟᱜᱤᱧ ᱢᱮᱱᱟ ᱡᱮ ᱪᱟᱹᱠᱨᱤ ᱵᱟᱹᱠᱨᱤ ᱦᱚᱭᱛᱚ ᱵᱟᱝᱵᱚᱱ ᱧᱟᱢ ᱜᱮ ᱨᱮᱦᱚᱸ ᱢᱟᱱᱮ ᱡᱟᱦᱟᱸ ᱞᱮᱠᱟ ᱠᱟᱛᱮᱜ ᱜᱮ ᱟᱫᱟᱨᱥ ᱠᱤᱪᱷᱩ ᱨᱚᱪᱠᱟ ᱞᱟᱭᱤᱱ ᱨᱮᱫᱚ ᱠᱟᱹᱡ ᱢᱟᱱᱮ ᱛᱟᱦᱮᱸ ᱫᱚᱨᱠᱟᱨ ᱛᱟᱵᱚᱱᱟ ᱟᱨᱠᱤ ᱦᱳᱭᱥᱮ ᱡᱮᱢᱚᱱ ᱦᱮᱸ ᱡᱮᱢᱚᱱ ᱠᱷᱟᱞᱤ ᱡᱟᱦᱟᱸ ᱞᱮᱠᱟᱢ ᱞᱟᱹᱭ ᱠᱮᱫ ᱫᱟᱫᱟ ᱱᱚᱣᱟ ᱡᱟᱦᱟᱸ ᱪᱟᱥᱵᱟᱥ ᱠᱟᱛᱮᱜ ᱡᱟᱦᱟᱸ ᱜᱮ ᱮ ᱵᱚᱱ ᱨᱳᱡᱽᱜᱟᱨ ᱮᱫᱟ ᱚᱱᱟᱫᱚ ᱟᱵᱚᱣᱟᱜ ᱢᱟᱱᱮ ᱥᱮᱨᱢᱟ ᱠᱩᱲᱟᱹᱣ ᱞᱮᱠᱟᱜᱮ ᱾ ᱠᱷᱚᱨᱪᱟ ᱪᱟᱵᱟᱜ ᱠᱟᱱ ᱛᱟᱵᱳᱱᱟ ᱦᱳᱭᱥᱮ ᱡᱮ ᱚᱱᱟ ᱠᱷᱚᱱ ᱟᱫᱟᱨᱥ ᱠᱤᱪᱷᱩ ᱵᱚᱱ ᱠᱚᱨᱟᱣ ᱫᱟᱲᱮᱭᱟᱜ-ᱟ ᱚᱱᱟ ᱫᱚ ᱯᱨᱚᱪᱩᱨ ᱜᱮ ᱠᱚᱢ ᱦᱩᱭᱩᱜ ᱠᱟᱱ ᱛᱟᱵᱳᱱᱟ ᱦᱳᱭ ᱾ ᱟᱫᱚ ᱚᱱᱟᱨᱮᱜᱤᱧ ᱢᱮᱱᱟ ᱡᱮ ᱡᱟᱦᱟᱸ ᱞᱮᱠᱟ ᱜᱮ ᱡᱩᱫᱤ ᱡᱟᱦᱟᱱᱟᱜ ᱜᱮ ᱡᱩᱫᱤ ᱨᱳᱡᱽᱜᱟᱨ ᱞᱟᱹᱭᱤᱱ ᱨᱮᱵᱚᱱ ᱛᱟᱦᱮᱸᱱᱟ ᱥᱮ ᱡᱟᱦᱟᱱᱟᱜ ᱜᱮᱵᱚᱱ ᱨᱳᱡᱽᱜᱟᱨᱟ ᱛᱚ ᱟᱹᱰᱤ ᱱᱟᱯᱟᱭ ᱟᱹᱰᱤᱜ ᱜᱮ ᱵᱷᱟᱜᱤ ᱦᱩᱭ ᱠᱚᱜ-ᱟ ᱟᱨᱠᱤ ᱦᱳᱭᱥᱮ ᱾
ᱦᱳᱭ ᱦᱳᱭ ᱵᱚᱠᱚᱧ ᱟᱫ ᱦᱟᱸᱜ ᱮ ᱚᱱᱮ ᱚᱱᱠᱟ ᱜᱤᱧ ᱞᱟᱹᱭᱟ ᱟᱫᱚ ᱧᱮᱞ ᱢᱮ ᱦᱮᱸ ᱵᱟᱹᱲᱛᱤ ᱪᱮᱫ ᱞᱮᱠᱟ ᱟᱵᱚ ᱠᱷᱮᱨᱣᱟᱞ ᱠᱩᱲᱤ ᱠᱚᱫᱚ ᱪᱮᱫ ᱠᱚ ᱪᱤᱠᱟᱹᱭᱮᱫᱟ ᱠᱩᱲᱤ ᱦᱚᱯᱚᱱ ᱠᱚᱫᱚ ᱦᱮᱸ ᱟᱫᱚ ᱯᱩᱨᱟᱹᱴᱟᱜ ᱜᱮ ᱟᱵᱚ ᱠᱚᱲᱟ ᱪᱮᱛᱟᱱ ᱨᱮᱜᱮ ᱢᱮᱱᱟᱜ ᱠᱚᱣᱟ ᱡᱚᱛᱚᱱᱟᱜ ᱠᱚ ᱟᱲᱟᱜ ᱜᱤᱰᱤ ᱠᱟᱜ ᱵᱚᱱᱟ ᱾ ᱦᱮᱸ ᱚᱲᱟᱜ ᱥᱚᱝᱥᱟᱨ ᱨᱮᱱᱟᱜ ᱥᱟᱱᱟᱢ ᱞᱮᱠᱟᱱᱟᱜ ᱠᱟᱢ ᱠᱟᱡ ᱯᱩᱭᱥᱟᱹ ᱚᱠᱟ ᱞᱮᱠᱟᱛᱮ ᱨᱳᱡᱽᱜᱟᱨ ᱦᱩᱭᱩᱜ-ᱟ ᱚᱠᱟ ᱞᱮᱠᱟᱛᱮ ᱵᱟᱝᱟ ᱥᱟᱱᱟᱢ ᱞᱮᱠᱟᱱᱟᱜ ᱟᱵᱚ ᱪᱮᱛᱟᱱ ᱨᱮᱜᱮ ᱠᱚ ᱟᱲᱟᱜ ᱜᱤᱰᱤᱠᱟᱜ-ᱟ ᱾ ᱟᱠᱚ ᱛᱮᱦᱚᱸ ᱚᱱᱠᱟ ᱫᱚ ᱵᱟᱠᱚ ᱨᱤᱠᱟᱹᱭᱮᱫᱟ ᱡᱮ ᱵᱟᱝᱟ ᱤᱧᱦᱚᱸ ᱚᱲᱟᱜ ᱥᱚᱝᱥᱟᱨ ᱨᱮᱱᱟᱜ ᱮᱫ ᱠᱟᱢ ᱠᱟᱡᱽ ᱨᱮᱧ ᱜᱚᱲᱚ ᱥᱚᱦᱚᱫ ᱮᱭᱟ ᱵᱟᱠᱷᱟᱱ ᱫᱚ ᱤᱧᱦᱚᱸ ᱡᱟᱦᱟᱸ ᱞᱮᱠᱟᱛᱮ ᱡᱩᱫᱤ ᱵᱮᱵᱽᱥᱟ ᱵᱟᱱᱤᱡᱽ ᱠᱚᱨᱮᱜ ᱡᱚᱫᱤᱧ ᱜᱚᱲᱚ ᱫᱟᱲᱮᱭᱟᱭᱟ ᱟᱹᱰᱤᱜᱮ ᱱᱟᱯᱟᱭ ᱠᱚᱜ-ᱟ ᱾ ᱵᱟᱱᱟ ᱦᱚᱲᱛᱮ ᱟᱹᱞᱤᱧ ᱦᱮᱸ ᱠᱟᱹᱢᱤ ᱠᱟᱛᱮᱜ ᱯᱩᱭᱥᱟᱹ ᱠᱚᱞᱤᱧ ᱨᱳᱡᱽᱜᱟᱨ ᱫᱟᱲᱮ ᱡᱚᱝᱚᱜ-ᱟ ᱾ ᱢᱮᱱᱠᱷᱟᱱ ᱵᱮᱵᱽᱥᱟ ᱵᱟᱱᱤᱡᱽ ᱥᱮᱱ ᱛᱮᱦᱚᱸ ᱚᱱᱠᱟ ᱦᱚᱸ ᱞᱟᱦᱟ ᱦᱩᱭᱩᱜ-ᱟ ᱟᱹᱰᱤ ᱜᱟᱱ ᱜᱮ ᱧᱮᱞ ᱢᱮ ᱦᱮᱸ ᱱᱤᱛᱚᱜ ᱫᱚ ᱵᱟᱡᱟᱨ ᱥᱚᱦᱚᱨ ᱵᱟᱡᱟᱨ ᱠᱚᱨᱮ ᱧᱮᱞ ᱢᱮ ᱵᱟᱲᱛᱤ ᱜᱮ ᱛᱤᱱᱟᱹᱜ ᱞᱮᱠᱟᱱᱟᱜ ᱫᱚᱠᱟᱱ ᱯᱟᱴ ᱠᱚᱠᱚ ᱪᱟᱹᱞᱩᱭᱮᱫᱟ ᱡᱟᱦᱟᱸ ᱫᱚ ᱠᱩᱲᱤ ᱦᱚᱯᱚᱱ ᱜᱮᱠᱚ ᱪᱟᱹᱞᱩᱭᱫᱟ᱾ ᱱᱚᱜ-ᱚᱭ ᱵᱤᱭᱩᱴᱤ ᱯᱟᱨᱞᱟᱨ ᱦᱩᱭᱩᱜ ᱦᱮᱸ ᱢᱮᱠᱟᱯ ᱠᱚ ᱦᱮᱸ ᱞᱩᱜᱽᱲᱤ ᱫᱚᱠᱟᱱ ᱠᱚ ᱦᱮᱸ ᱵᱷᱩᱥᱤ ᱢᱟᱞ ᱫᱚᱠᱟᱱ ᱠᱚᱦᱚᱸ ᱠᱚ ᱪᱟᱹᱞᱩᱭᱫᱟ᱾ ᱵᱟᱠᱷᱟᱱ ᱟᱨᱦᱚᱸ ᱟᱭᱢᱟ ᱞᱮᱠᱟᱱᱟᱜ ᱫᱚᱠᱟᱱ ᱠᱚ ᱫᱚᱠᱟᱱ ᱯᱟᱴ ᱠᱚᱠᱚ ᱪᱟᱹᱞᱩᱭᱮᱫᱟ ᱦᱮᱸ᱾ ᱢᱮᱱᱠᱷᱟᱱ ᱚᱱᱟ ᱠᱚᱦᱚᱸ ᱟᱵᱚᱨᱤᱱ ᱠᱷᱮᱨᱣᱟᱞ ᱠᱩᱲᱤ ᱠᱚᱦᱚᱸ ᱡᱩᱫᱤ ᱰᱟᱹᱜᱩᱟᱹ ᱠᱷᱚᱱᱜᱮ ᱚᱱᱟ ᱠᱚ ᱠᱟᱹᱢᱤ ᱠᱚ ᱥᱮᱬᱟ ᱡᱚᱦᱚᱜ ᱚᱱᱟ ᱠᱚ ᱵᱮᱵᱽᱥᱟ ᱵᱟᱹᱱᱤᱡᱽᱱ ᱛᱮᱦᱚᱸ ᱠᱚ ᱩᱭᱦᱟᱹᱨ ᱩᱭᱦᱟᱹᱨ ᱡᱚᱦᱚᱜ-ᱟ ᱡᱮ ᱵᱟᱝᱟ ᱪᱟᱹᱠᱨᱤ ᱥᱮᱱ ᱡᱩᱫᱤ ᱵᱟᱭ ᱪᱟᱞᱟᱣ ᱫᱟᱲᱮᱭᱟᱜ ᱠᱟᱱᱟ ᱡᱩᱫᱤ ᱪᱟᱹᱠᱨᱤ ᱡᱩᱫᱤ ᱵᱟᱭ ᱧᱟᱢᱟ ᱦᱟᱯᱮᱱ ᱫᱤᱱ ᱨᱮ ᱡᱩᱫᱤ ᱟᱡᱦᱚᱸ ᱾ ᱚᱱᱠᱟ ᱟᱡ ᱟᱡᱨᱮᱱ ᱡᱟᱶᱟᱭ ᱥᱟᱞᱟᱜ ᱡᱩᱫᱤ ᱡᱟᱦᱟᱱᱟᱜ ᱫᱚᱠᱟᱱ ᱯᱟᱴ ᱠᱷᱚᱱ ᱟᱡᱦᱚ ᱠᱚᱨᱟᱣ ᱫᱟᱲᱮᱭ ᱱᱚᱜᱼᱚᱭ ᱵᱟᱱᱟ ᱦᱚᱲᱛᱮ ᱵᱟᱨᱮ ᱱᱟᱜ ᱡᱩᱫᱤ ᱫᱚᱠᱟᱱ ᱠᱤᱱ ᱪᱟᱹᱞᱩᱭᱟ ᱛᱟᱦᱚᱞᱮ ᱠᱷᱟᱱ ᱫᱚ ᱚᱲᱟᱜ ᱥᱚᱝᱥᱟᱨ ᱟᱹᱠᱤᱱᱟᱜ ᱱᱟᱯᱟᱭ ᱛᱮᱠᱤᱱ ᱪᱟᱹᱞᱩ ᱫᱟᱲᱮᱭᱟᱜ-ᱟ ᱾
ᱮᱠᱫᱚᱢ ᱮᱠᱫᱚᱢ ᱾ ᱟᱫᱚ ᱚᱱᱟᱜᱮ ᱦᱳᱭᱳᱜ ᱠᱟᱱᱟ ᱫᱟᱫᱟ ᱡᱮ ᱱᱚᱜ-ᱚᱭ ᱱᱮ ᱥᱚᱝᱥᱟᱨ ᱵᱚᱱ ᱪᱟᱹᱞᱩᱭᱮᱜ-ᱟ ᱦᱳᱭ ᱥᱮ ᱟᱫᱚ ᱱᱮᱛᱟᱨ ᱫᱚ ᱦᱳᱭᱳᱜ ᱠᱟᱱ ᱛᱟᱵᱚᱱᱟ ᱵᱤᱥᱮᱥ ᱠᱚᱨᱮ ᱯᱚᱭᱥᱟ ᱟᱹᱰᱤ ᱜᱟᱱ ᱜᱮ ᱫᱚᱨᱠᱟᱨ ᱠᱟᱱ ᱛᱟᱵᱚᱱᱟ ᱟᱵᱚᱣᱟᱜ ᱡᱟᱦᱟᱸ ᱥᱚᱝᱥᱟᱨ ᱪᱟᱞᱩ ᱠᱚᱨ ᱠᱚᱨᱛᱮ ᱜᱮᱞᱮ ᱦᱳᱭᱥᱮ ᱟᱫᱚ ᱢᱟᱱᱮ ᱵᱷᱟᱜᱤ ᱧᱚᱜ ᱪᱟᱹᱞᱩ ᱠᱚᱨᱛᱮ ᱜᱮᱞᱮ ᱟᱫᱚ ᱠᱟᱹᱡ ᱨᱚᱡᱽᱠᱟᱨ ᱦᱚᱸ ᱫᱚᱨᱠᱟᱨ ᱠᱟᱱ ᱜᱮᱭᱟ, ᱡᱮᱢᱚᱱ ᱮ ᱟᱵᱚ ᱡᱟᱠ ᱩᱰᱟᱹᱝ ᱜᱮᱵᱚᱱ ᱪᱟᱥ ᱵᱟᱲᱟᱭᱮᱫᱟ ᱱᱚᱣᱟ ᱫᱚ ᱟᱵᱚᱣᱟᱜ ᱥᱚᱝᱥᱟᱨ ᱮ ᱢᱟᱱᱮ ᱥᱟᱨᱟ ᱥᱮᱨᱢᱟ ᱪᱟᱞᱟᱜ ᱠᱟᱱ ᱨᱮᱦᱚᱸ ᱦᱳᱭᱥᱮ ᱡᱟᱦᱱᱟᱜ ᱮᱴᱟᱜ ᱠᱤᱪᱷᱩ ᱞᱟᱹᱠ ᱞᱟᱹᱜᱵᱷᱟᱹᱜ ᱠᱚ ᱠᱟᱹᱡ ᱢᱟᱨᱟᱝ ᱧᱚᱜ ᱞᱟᱹᱜᱵᱷᱟᱹᱜ ᱠᱚᱫᱚ ᱚᱱᱟ ᱠᱚᱫᱚ ᱦᱳᱭᱛᱳ ᱚᱝᱠᱟ ᱵᱷᱟᱵᱽ ᱛᱮᱫᱚ ᱵᱟᱝ ᱦᱳᱭᱳᱜ ᱠᱟᱱ ᱜᱮᱛᱟ ᱵᱚᱱᱟ ᱦᱳᱭᱥᱮ᱾ ᱟᱫᱚ ᱯᱚᱭᱥᱟ ᱫᱚ ᱮᱴᱟᱜ ᱥᱮᱫ ᱛᱮ ᱨᱚᱡᱠᱟᱨ ᱫᱚᱨᱠᱟᱨ ᱜᱮᱭᱟ ᱡᱟᱦᱟᱱᱟᱜ ᱠᱚ ᱵᱮᱵᱥᱟ ᱵᱟᱱᱤᱡᱽᱡᱚ ᱠᱟᱛᱮᱜ ᱦᱳᱭᱥᱮ ᱠᱤᱱᱛᱩ ᱱᱮᱛᱟᱨ ᱫᱚ ᱧᱮᱞ ᱧᱟᱢᱚᱜ ᱠᱟᱱᱟ ᱟᱱ ᱵᱮᱵᱥᱟ ᱵᱟᱱᱤᱡᱡᱚ ᱵᱟᱝ ᱠᱚᱨᱟᱣ ᱠᱟᱛᱮ ᱚᱱᱟ ᱯᱟᱹᱣᱨᱟᱹ ᱠᱚᱜᱮ ᱠᱚ ᱪᱚᱸᱫᱟᱭᱫᱟ ᱦᱳᱭ ᱥᱮ᱾ ᱟᱨ ᱚᱱᱟ ᱯᱟᱹᱣᱨᱟᱹᱣ ᱪᱚᱸᱫᱟ ᱨᱮᱜᱮ ᱵᱮᱥᱤ ᱯᱚᱭᱥᱟ ᱠᱚ ᱧᱮᱞ ᱧᱟᱢ ᱧᱮᱞ ᱧᱟᱢ ᱫᱟᱠᱚ ᱟᱨᱠᱤ ᱾ ᱛᱚ ᱤᱧ ᱫᱚ ᱱᱤᱭᱟᱹᱜᱤᱧ ᱢᱮᱱᱟ ᱡᱮ ᱯᱟᱹᱣᱨᱟᱹ ᱨᱚᱡᱽᱠᱟᱨ ᱠᱟᱛᱮᱜ ᱡᱟᱦᱟᱸ ᱛᱤᱱᱟᱹᱜ ᱜᱮᱢ ᱯᱟᱹᱣᱨᱟᱹ ᱪᱚᱸᱫᱟ ᱠᱟᱛᱮ ᱡᱟᱦᱟᱸ ᱛᱤᱱᱟᱹᱜ ᱜᱮᱢ ᱨᱚᱡᱽᱠᱟᱨ ᱮᱫ ᱦᱳᱭ ᱥᱮ᱾ ᱚᱱᱟ ᱡᱮ ᱟᱢᱟᱜ ᱯᱟᱹᱣᱨᱟᱹ ᱧᱩ ᱠᱟᱛᱮᱜ ᱡᱮ ᱢᱤᱫᱴᱟᱝ ᱥᱚᱝᱥᱟᱨ ᱨᱮ ᱚᱥᱟᱱᱛᱤ ᱦᱩᱭᱩᱜ ᱠᱟᱱ ᱚᱱᱟ ᱠᱚ ᱡᱮ ᱦᱚᱲᱟᱜ ᱚᱥᱟᱱ ᱦᱚᱲᱟᱜ ᱚᱲᱟᱜ ᱨᱮ ᱚᱥᱟᱱᱛᱤ ᱦᱳᱭᱳᱜ ᱠᱟᱱᱟ ᱚᱱᱟ ᱠᱚ ᱧᱮᱞ ᱠᱟᱛᱮᱜ ᱟᱢᱟᱜ ᱯᱟᱹᱣᱨᱟᱹ ᱧᱩ ᱠᱟᱛᱮᱜ ᱱᱚᱣᱟ ᱠᱚ ᱚᱥᱟᱱᱛᱤ ᱦᱩᱭᱩᱜ ᱠᱟᱱᱟ, ᱟᱫᱚ ᱱᱚᱣᱟ ᱠᱚ ᱠᱷᱟᱹᱛᱤᱨ ᱠᱤ ᱟᱢ ᱠᱤ ᱢᱟᱱᱮ ᱵᱷᱟᱜᱮᱢ ᱵᱩᱡᱷᱟᱹᱣᱟ ᱥᱮ ᱟᱢ ᱵᱷᱟᱜᱮᱢ ᱛᱟᱦᱮᱸ ᱫᱟᱲᱮᱭᱟᱜ-ᱟ ᱡᱮ ᱟᱢ ᱠᱷᱟᱹᱛᱤᱨ ᱢᱮᱫᱴᱟᱝ ᱮᱴᱟᱜ ᱥᱚᱝᱥᱟᱨ ᱨᱮ ᱚᱥᱟᱱᱛᱤ ᱦᱳᱭᱳᱜ ᱠᱟᱱᱟ ᱦᱳᱭ ᱥᱮ᱾ ᱛᱚ ᱤᱧ ᱫᱚ ᱱᱚᱣᱟ ᱜᱤᱧ ᱢᱮᱱᱟ ᱡᱮ ᱯᱚᱭᱥᱟᱢ ᱨᱚᱡᱠᱟᱨ ᱮᱫᱟ ᱚᱱᱟ ᱫᱚ ᱦᱳᱭᱳᱜ ᱠᱟᱱᱟ ᱡᱟᱦᱟᱱᱟᱜ ᱵᱷᱟᱹᱜᱤ ᱞᱟᱭᱤᱱ ᱛᱮ ᱡᱩᱫᱤ ᱵᱚᱱ ᱨᱚᱡᱽᱠᱟᱨᱟ ᱦᱳᱭᱥᱮ ᱟᱹᱰᱤ ᱜᱮ ᱱᱟᱯᱟᱭᱚᱜ ᱜᱮᱭᱟ ᱾
ᱦᱮᱸ ᱮᱠᱫᱚᱢ ᱮᱠᱟᱞ ᱡᱚᱛᱷᱟᱛ ᱠᱟᱛᱷᱟᱢ ᱞᱟᱹᱭ ᱠᱟᱜ ᱵᱚᱠᱚᱧ ᱦᱮᱸ᱾ ᱱᱚᱜ-ᱱᱟ ᱟᱵᱚ ᱠᱚ ᱩᱭᱦᱟᱹᱨ ᱪᱤᱱᱛᱟᱹ ᱦᱳᱭᱳᱜ ᱛᱟᱵᱚᱱᱟ᱾ ᱦᱮᱸ ᱟᱵᱚ ᱱᱩᱠᱩ ᱠᱩᱲᱤ ᱦᱚᱯᱚᱱ ᱠᱚᱦᱚᱸ ᱱᱚᱣᱟ ᱦᱚᱸ ᱩᱭᱦᱟᱹᱨ ᱪᱤᱱᱛᱟᱹ ᱦᱳᱭᱳᱜ ᱛᱟᱠᱚᱣᱟ ᱡᱮ ᱵᱟᱝᱟ ᱡᱟᱦᱟᱸ ᱟᱢ ᱢᱟ ᱦᱟᱹᱲᱤ ᱯᱟᱹᱣᱨᱟᱹ ᱠᱚ ᱵᱮᱯ ᱵᱮᱵᱥᱟ ᱢᱟᱠᱚ ᱵᱮᱵᱥᱟᱭᱮᱫᱟ ᱢᱮᱱᱠᱷᱟᱱ ᱦᱩᱸ ᱧᱮᱞ ᱢᱮ ᱟᱵᱚ ᱦᱟᱸᱲᱤ ᱯᱟᱹᱣᱨᱟᱹ ᱢᱟᱵᱚᱱ ᱵᱮᱵᱥᱟᱭᱮᱫᱟ ᱟᱵᱚ ᱢᱟᱵᱚᱱ ᱟᱠᱷᱨᱤᱧ ᱮᱫᱟ ᱟᱵᱚᱣᱟᱜ ᱢᱟ ᱯᱚᱭᱥᱟ ᱦᱩᱭᱩᱜ ᱠᱟᱱᱟ ᱴᱷᱤᱠᱤ ᱢᱮᱱᱠᱷᱟᱱ ᱡᱟᱦᱟᱸᱭ ᱠᱚ ᱧᱩᱭᱮᱫᱟ ᱩᱱᱠᱩᱣᱟᱜ ᱚᱲᱟᱜ ᱛᱚ, ᱚᱲᱟᱜ ᱨᱮᱢᱟ ᱛᱚ ᱚᱥᱟᱱᱛᱤ ᱞᱟᱜᱟᱜ ᱠᱟᱱᱟ ᱠᱟᱹᱭᱡᱟᱹ ᱠᱷᱟᱹᱯᱟᱹᱨᱤᱜ ᱠᱟᱱᱟ ᱢᱮᱱᱠᱷᱟᱱ ᱚᱱᱟ ᱨᱤᱱ ᱫᱟᱭᱤ ᱫᱚ ᱚᱠᱚᱭ ᱠᱟᱱᱟ ᱠᱚ ᱦᱮᱸ ᱟᱵᱚ ᱜᱮᱵᱚᱱ ᱠᱟᱱᱟᱵᱚᱱ᱾ ᱦᱩᱸ ᱟᱵᱚ ᱦᱚᱸᱵᱚᱱ ᱛᱤᱸᱜᱩᱱᱟ ᱪᱮᱫᱟᱜ ᱵᱟᱵᱚᱱ ᱛᱤᱸᱜᱩᱱᱟ ᱟᱵᱚ ᱦᱚᱸ ᱱᱚᱣᱟ ᱵᱩᱡᱷᱟᱹᱣ ᱦᱳᱭᱳᱜ ᱛᱟᱵᱚᱱᱟ᱾ ᱛᱟᱦᱚᱞᱮ ᱟᱵᱚ ᱚᱱᱟ ᱠᱚᱵᱚᱱ ᱵᱟᱹᱜᱤᱭᱮᱱᱟ᱾ ᱡᱮ ᱵᱟᱝᱟ ᱚᱲᱟᱜ ᱠᱚᱨᱮᱜ ᱫᱚ ᱱᱚᱣᱟ ᱠᱤᱨᱤᱧ ᱟᱠᱷᱨᱤᱧᱟ ᱦᱟᱺᱰᱤ ᱯᱟᱹᱣᱨᱟᱹ ᱠᱚᱫᱚ ᱵᱟᱵᱚᱱ ᱪᱚᱸᱫᱟᱭᱟ᱾ ᱚᱱᱟ ᱵᱟᱝ ᱠᱟᱛᱮᱫ ᱮᱴᱟᱜᱟᱜ ᱠᱚ ᱵᱚᱱ ᱵᱮᱵᱥᱟ ᱵᱟᱱᱤᱡᱟ ᱡᱟᱦᱟᱸᱛᱮ ᱟᱵᱚᱣᱟᱜ ᱟᱹ ᱢᱟᱹᱱ ᱦᱚᱸ ᱛᱟᱦᱮᱱᱟ ᱟᱵᱚᱣᱟᱜ ᱢᱟᱹᱱ ᱦᱚᱸ ᱵᱟᱝ ᱪᱟᱞᱟᱣ ᱜᱤᱲᱤᱜ ᱛᱟᱵᱚᱱᱟ ᱮᱴᱟᱜ ᱦᱚᱲᱟᱜ ᱱᱚᱡᱚᱨ ᱨᱮᱦᱚᱸ ᱟᱵᱚ ᱢᱤᱫᱴᱮᱱ ᱵᱷᱟᱹᱜᱤ ᱢᱟᱹᱱ ᱵᱚᱱ ᱧᱟᱢᱟ᱾ ᱧᱮᱞ ᱢᱮ ᱟᱨᱠᱚ ᱦᱮᱸ ᱟᱨᱠᱚ ᱦᱚᱲ ᱠᱚᱫᱚ ᱮᱴᱟᱜ ᱮᱸ ᱡᱟᱹᱛᱤ ᱨᱤᱱ ᱦᱚᱲ ᱠᱚᱫᱚ ᱧᱮᱞ ᱠᱚᱢ ᱩᱱᱠᱩ ᱫᱚ ᱵᱮᱵᱽᱥᱟ ᱵᱟᱹᱱᱤᱡᱽ ᱠᱷᱚᱱ ᱛᱮ ᱛᱤᱱᱟᱹᱜ ᱠᱚ ᱞᱟᱦᱟ ᱟᱠᱟᱱᱟ᱾ ᱵᱮᱵᱽᱥᱟ ᱵᱟᱹᱱᱤᱡᱽ ᱥᱩᱢᱩᱝ ᱫᱚ ᱵᱟᱝᱟ ᱪᱟᱹᱠᱨᱤ ᱵᱟᱹᱨᱠᱤ ᱥᱮᱜ ᱞᱮᱠᱟᱛᱮ ᱪᱮᱫ ᱞᱮᱠᱟ ᱠᱚ ᱞᱟᱦᱟ ᱟᱠᱟᱱᱟ᱾ ᱩᱱᱠᱩ ᱦᱚᱸ ᱵᱮᱵᱥᱟ ᱥᱮᱱ ᱫᱚ ᱦᱚᱸᱜ ᱚᱱᱠᱟ ᱠᱚ ᱞᱟᱦᱟ ᱟᱠᱟᱱᱟ᱾ ᱦᱮᱸ ᱢᱮᱱᱠᱷᱟᱱ ᱟᱵᱚ ᱫᱚ ᱪᱮᱫ ᱵᱟᱝᱟ ᱦᱳᱭ ᱢᱤᱫᱴᱷᱮᱱ ᱜᱮ᱾ ᱦᱳᱭ ᱪᱟᱹᱠᱨᱤ ᱵᱟᱠᱨᱤ ᱟᱨ ᱵᱟᱠᱷᱟᱱ ᱵᱮᱵᱽᱥᱟ ᱵᱟᱱᱤᱡᱽ ᱨᱮᱫᱚ ᱵᱟᱹᱱᱩᱜ ᱵᱚᱱᱟ᱾ ᱦᱮᱸ ᱟᱨ ᱡᱩᱫᱤ ᱡᱟᱦᱟᱸᱭ ᱠᱚ ᱵᱮᱵᱽᱥᱟ ᱵᱟᱱᱤᱡᱽ ᱨᱮ ᱦᱮᱱᱟᱜ ᱠᱚᱣᱟ ᱩᱱᱠᱩ ᱫᱚ ᱪᱟᱹᱠᱨᱤ ᱵᱟᱹᱠᱨᱤ ᱦᱚᱲ ᱞᱮᱠᱟᱜᱮ ᱟᱹᱰᱤ ᱜᱟᱱ ᱠᱚ ᱚ ᱜᱷᱟᱸᱨᱚᱸᱡᱽ ᱠᱚᱠᱚ ᱛᱤᱸᱜᱩ ᱠᱮᱴᱮᱡ ᱟᱠᱟᱫ ᱛᱟᱠᱚᱣᱟ᱾ ᱦᱩᱸ ᱢᱮᱱᱠᱷᱟᱱ ᱠᱚᱢ ᱜᱮ ᱵᱮᱵᱽᱥᱟ ᱵᱟᱹᱱᱤᱡᱽ ᱨᱮᱫᱚ ᱟᱫᱚ ᱟᱹᱰᱤ ᱜᱟᱱ ᱜᱮᱵᱚᱱ ᱛᱟᱭᱱᱚᱢ ᱜᱮᱭᱟ᱾
ᱮᱠᱫᱚᱢ ᱮᱠᱫᱚᱢ᱾
ᱦᱳᱭ ᱫᱟᱫᱟ ᱟᱫᱚ ᱟᱵᱚ ᱫᱚ ᱱᱚᱣᱟ ᱛᱟᱭᱱᱚᱢ ᱫᱚᱵᱚᱱ ᱛᱟᱭᱱᱚᱢᱚᱜ ᱠᱟᱱ ᱜᱮᱭᱟ ᱦᱳᱭ ᱥᱮ᱾ ᱟᱫᱚ ᱚᱱᱟ ᱥᱟᱝ ᱛᱮᱜᱮ ᱢᱟᱱᱮ ᱡᱟᱦᱟᱸᱭ ᱪᱷᱟᱹᱛᱤᱠ ᱠᱚ ᱟᱫᱚ ᱠᱚ ᱞᱮᱭ ᱵᱟᱲᱟᱭ ᱜᱮᱭᱟ ᱢᱟᱱᱮ ᱟᱸᱡᱚᱢ ᱵᱟᱲᱟ ᱦᱳᱭ ᱠᱟᱱᱟ ᱡᱮ ᱱᱚᱝᱠᱟ ᱢᱟᱱᱮ ᱥᱟ ᱥᱟᱱᱛᱟᱲᱟᱜ ᱢᱟᱱᱮ ᱤᱭᱟᱹ ᱛᱮᱫᱚ᱾ ᱱᱚᱝᱠᱟ ᱵᱮᱵᱽᱥᱟ ᱵᱟᱱᱤᱡᱡᱚ ᱠᱚᱫᱚ ᱵᱟᱝ ᱦᱳᱭᱳᱜ ᱜᱮᱭᱟ ᱦᱳᱭ ᱥᱮ᱾ ᱟᱫᱚ ᱟᱥᱚᱞ ᱠᱟᱛᱷᱟ ᱦᱳᱭᱳᱜ ᱠᱟᱱᱟ ᱫᱟᱫᱟ ᱡᱮ ᱟᱵᱚ ᱫᱚ ᱱᱚᱜ-ᱚ ᱱᱚᱝᱠᱟ ᱢᱟᱱᱮ ᱫᱷᱳᱨᱡᱚ ᱵᱟᱹᱱᱩᱜ ᱛᱟᱵᱚᱱᱟ ᱟᱨᱠᱤ᱾ ᱟᱹᱰᱤ ᱟᱹᱰᱤ ᱢᱟᱱ ᱪᱷᱚᱴᱯᱩᱴᱭᱟᱹ ᱧᱚᱜ ᱵᱚᱱ ᱠᱟᱹᱢᱤ ᱵᱟᱲᱟᱭ ᱜᱮᱭᱟ᱾ ᱪᱮᱫᱟᱜ ᱥᱮ ᱱᱚᱣᱟ ᱫᱚ ᱤᱧ ᱫᱩᱧ ᱢᱮᱱᱟ ᱡᱮ ᱡᱟᱦᱟᱱᱟᱜ ᱜᱮ ᱵᱮᱵᱽᱥᱟ ᱥᱮ ᱡᱟᱦᱟᱱᱟᱜ ᱜᱮ ᱮ ᱯᱟᱹᱭᱞᱟᱹ ᱡᱩᱫᱤᱢ ᱟᱨᱟᱢᱵᱚᱭᱟ ᱛᱚ ᱚᱱᱟ ᱥᱚᱢᱚᱭ ᱫᱚ ᱠᱟᱹᱡ ᱥᱩᱢᱟᱹᱭ ᱞᱟᱜᱟᱜ ᱜᱮᱭᱟ ᱚᱱᱟ ᱡᱟᱦᱟᱸᱱᱟᱜ ᱜᱮᱢ ᱵᱮᱵᱥᱟᱭᱟ ᱚᱱᱟ ᱠᱚ ᱢᱟᱱᱮ ᱦᱳᱭ ᱛᱮ ᱦᱳᱭ ᱥᱮ, ᱢᱟᱱᱮ ᱵᱷᱟᱜᱮ ᱧᱚᱜ ᱟ ᱡᱟᱭᱜᱟ ᱨᱮ ᱪᱟᱞᱟᱣ ᱛᱮ ᱚᱱᱟ ᱵᱮᱵᱥᱟ ᱠᱟᱹᱡ ᱫᱚ ᱥᱳᱢᱚᱭ ᱞᱟᱜᱟᱜ ᱜᱮᱭᱟ ᱟᱨ ᱚᱱᱟ ᱥᱩᱢᱟᱹᱭ ᱜᱮ ᱟᱵᱚ ᱫᱚ ᱵᱟᱵᱚᱱ ᱮᱢ ᱫᱟ ᱟᱨᱠᱤ, ᱟᱫᱚ ᱚᱱᱟᱜᱮ ᱯᱟᱹᱣᱨᱟᱹ ᱨᱮᱫᱚ ᱵᱚᱱ ᱧᱮᱞ ᱟᱠᱟᱫᱟ ᱡᱮ ᱱᱮᱜ-ᱮ ᱜᱩᱲ ᱮᱢ ᱟᱹᱜᱩ ᱠᱮᱫᱟ ᱠᱤᱨᱤᱧ ᱠᱟᱛᱮᱜ ᱱᱮᱜ-ᱮ ᱯᱟᱣᱨᱟᱹᱢ ᱟᱠᱷᱨᱤᱧ ᱜᱚᱫ ᱠᱟᱫᱟ ᱥᱚᱝᱜᱮᱛᱮ ᱯᱚᱭᱥᱟ ᱵᱚᱱ ᱧᱟᱢ ᱠᱮᱫᱟ ᱦᱳᱭ ᱥᱮ᱾ ᱛᱚ ᱚᱱᱟ ᱫᱚ ᱮ ᱚᱱᱟ ᱫᱚᱵᱚᱱ ᱫᱤᱥᱟᱹᱭᱮᱫᱟ᱾ ᱟ ᱡᱮ ᱢᱤᱫᱴᱟᱝ ᱵᱮᱵᱽᱥᱟ ᱡᱩᱫᱤ ᱟᱵᱚᱣᱟᱜ ᱛᱮᱸᱜᱳᱱ ᱛᱟᱵᱚᱱᱟ ᱡᱮ ᱱᱚᱣᱟ ᱯᱟᱹᱣᱨᱟᱹ ᱠᱷᱚᱱ ᱦᱚᱸ ᱵᱮᱥᱤ ᱵᱚᱱ ᱨᱚᱡᱠᱟᱨ ᱫᱟᱲᱮᱜ-ᱟ, ᱱᱚᱜᱼᱚ ᱱᱚᱣᱟ ᱫᱚ ᱟᱫᱚ ᱵᱟᱵᱚᱱ ᱫᱤᱥᱟᱹᱭᱮᱫᱟ᱾ ᱦᱳᱭᱥᱮ ᱟᱫᱚ ᱚᱱᱮ ᱡᱟᱦᱟᱸᱧ ᱞᱟᱹᱭ ᱠᱮᱫ ᱫᱟᱫᱟ ᱡᱮ ᱡᱟᱦᱟᱸ ᱞᱮᱠᱟᱱ ᱵᱮᱵᱥᱟ ᱜᱮ ᱡᱟᱦᱟᱸ ᱞᱮᱠᱟᱱ ᱵᱮᱵᱥᱟ ᱜᱮ ᱠᱚᱨᱟᱣ ᱛᱮᱫᱚ ᱯᱟᱹᱭᱞᱟᱹ ᱫᱚ ᱦᱚᱭᱛᱳ ᱠᱟᱹᱡ ᱯᱚᱭᱥᱟ ᱠᱷᱚᱨᱪᱟᱜ ᱜᱮ ᱛᱟᱵᱚᱱᱟ ᱦᱳᱭᱥᱮ, ᱚᱱᱟ ᱥᱟᱶᱛᱮ ᱦᱮᱸ ᱠᱤᱪᱷᱩ ᱜᱟᱱᱫᱚ ᱥᱩᱢᱟᱹᱭ ᱞᱟᱜᱟᱜ ᱜᱮᱭᱟ ᱡᱟᱦᱟᱸ ᱠᱟᱱ ᱵᱮᱵᱥᱟ ᱠᱚᱛᱛᱮ ᱜᱮᱞᱮ, ᱟᱨ ᱢᱟᱱᱮ ᱵᱮᱵᱥᱟ ᱟᱨᱟᱢᱵᱚ ᱥᱚᱝᱜᱮ ᱛᱮᱜᱮ ᱡᱮ ᱯᱚᱭᱥᱟ ᱠᱚ ᱫᱚᱢᱮ ᱵᱚᱱ ᱧᱟᱢᱟ ᱚᱱᱟ ᱦᱚᱸ ᱵᱟᱝ, ᱦᱳᱭ ᱥᱮ᱾ ᱵᱮᱵᱥᱟᱢ ᱠᱚᱨᱟᱣᱫᱟ ᱢᱟᱱᱮ ᱟᱢᱫᱚ ᱢᱟᱱᱮ ᱛᱟᱸᱜᱤᱨᱮ ᱛᱟᱦᱮᱸ ᱦᱩᱭᱩᱜ ᱛᱟᱢᱟ ᱡᱮ ᱯᱚᱭᱥᱟ ᱛᱤᱥ ᱦᱤᱡᱩᱜ-ᱟ ᱵᱟᱝ ᱦᱤᱡᱩᱜ-ᱟ᱾ ᱚᱱ ᱚᱱᱟ ᱨᱮᱫᱚ ᱵᱟᱝ ᱢᱟᱱᱮ ᱟᱢᱟᱜ ᱵᱷᱟᱜᱮ ᱪᱮᱥᱴᱟ ᱦᱳᱭᱳᱜ-ᱟ ᱡᱮ ᱡᱟᱜᱮ ᱱᱤᱛᱳᱜ ᱱᱚᱝᱠᱟᱧ ᱯᱚᱨᱤᱥᱮᱵᱟᱧ ᱮᱢ ᱫᱟᱲᱮᱭᱟᱜ ᱠᱟᱱᱟ ᱥᱮ ᱱᱚᱝᱠᱟ ᱵᱮᱵᱽᱥᱟ ᱠᱚ ᱱᱚᱝᱠᱟ ᱪᱟᱞᱟᱜ ᱠᱟᱱ ᱛᱤᱧᱟᱹ ᱪᱤᱠᱟᱹᱛᱮ ᱱᱚᱣᱟᱜ ᱜᱮ ᱱᱚᱣᱟ ᱵᱮᱵᱽᱥᱟᱧ ᱢᱟᱨᱟᱝ ᱛᱤᱧᱟᱹ ᱥᱮ ᱪᱤᱠᱟᱹᱛᱮ ᱱᱚᱣᱟ ᱠᱷᱚᱱᱟᱜ ᱟᱨᱚ ᱵᱮᱥᱤ ᱡᱟᱦᱟᱸᱱᱟᱜ ᱜᱤᱧ ᱨᱚᱪᱠᱟᱨ ᱫᱟᱨᱮᱜ-ᱟ ᱥᱮ ᱟᱨᱚ ᱵᱮᱥᱤᱧ ᱠᱚᱨᱟᱣ ᱫᱟᱨᱮᱜ-ᱟ ᱱᱚᱜ-ᱱᱟ ᱜᱮ ᱡᱚᱫᱤ ᱟᱵᱚ ᱵᱚᱱ ᱪᱤᱱᱛᱟᱹ ᱵᱷᱟᱵᱱᱟᱭᱟ ᱛᱚ ᱟᱹᱰᱤᱜ ᱜᱮ ᱱᱟᱯᱟᱭ ᱠᱚᱜ ᱜᱮᱭᱟ ᱦᱳᱭ ᱥᱮ᱾
ᱦᱳᱭ ᱦᱳᱭ ᱟᱫᱚ ᱵᱟᱠᱚᱧ ᱦᱚᱜ- ᱱᱟ ᱴᱟᱜ ᱜᱮ ᱵᱟᱵᱚᱱ ᱪᱤᱱᱛᱟᱹ ᱫᱟᱲᱮᱜ ᱠᱟᱱᱟ ᱟᱹᱰᱤ ᱜᱟᱱ ᱜᱮ ᱦᱮᱸ ᱡᱮ ᱵᱟᱝ ᱦᱟᱸ ᱯᱟᱹᱣᱨᱟᱹ ᱦᱟᱺᱲᱤ ᱯᱟᱹᱣᱨᱟᱹ ᱠᱚᱢᱟ ᱱᱚᱣᱟ ᱢᱟᱵᱚᱱ ᱵᱮᱵᱥᱟᱭᱮᱫ ᱜᱮᱭᱟ ᱨᱚᱠᱟ ᱴᱟᱠᱟ ᱵᱚᱱ ᱧᱟᱢᱮᱫᱟ ᱴᱷᱤᱠ ᱜᱮ ᱦᱮ ᱢᱮᱱᱠᱷᱟᱱ ᱚᱱᱟ ᱫᱚ ᱛᱤᱱᱟᱹᱜ ᱫᱤᱱ ᱟᱵᱚ ᱵᱚᱱ ᱪᱟᱹᱞᱩ ᱫᱟᱲᱮᱭᱟᱜ᱾ ᱥᱮ ᱵᱟᱝᱟ ᱛᱤᱱᱟᱹᱜ ᱵᱚᱱ ᱢᱟᱨᱟᱝ ᱤᱫᱤ ᱫᱟᱲᱮᱭᱟᱜ ᱠᱟᱱ ᱛᱟᱵᱚᱱᱟ ᱟᱵᱚᱣᱟᱜ ᱚᱱᱟ ᱵᱮᱵᱥᱟ ᱢᱮᱱᱠᱷᱟᱱ ᱮᱴᱟᱜᱟᱜ ᱫᱚᱠᱟᱱ ᱯᱟᱴ ᱠᱚᱫᱚ ᱧᱮᱞ ᱢᱮ ᱦᱮᱸ ᱵᱮ ᱮᱴᱟᱜᱟᱜ ᱵᱮᱯᱥᱟ ᱵᱟᱹᱱᱤᱡᱽ ᱠᱚᱫᱚ ᱟᱢ ᱫᱚ ᱚᱱᱟ ᱫᱚ ᱯᱩᱭᱞᱩ ᱦᱚᱭᱛᱚ ᱚᱱᱠᱟ ᱨᱚᱠᱟ ᱴᱟᱠᱟ ᱵᱟᱢ ᱧᱟᱢᱟ ᱚᱱᱠᱟ ᱞᱟᱵᱷ ᱵᱟᱝ ᱦᱩᱭᱩᱜ ᱛᱟᱢᱟ᱾ ᱢᱮᱱᱠᱷᱟᱱ ᱢᱤᱫ ᱡᱚᱠᱷᱟ ᱡᱩᱫᱤ ᱚᱱᱟ ᱛᱤᱸᱜᱩ ᱠᱮᱴᱮᱡᱚᱜ ᱛᱟᱢᱟ ᱚᱱᱟ ᱫᱚ ᱠᱷᱟᱱ ᱦᱮᱸ ᱟᱫᱚ ᱵᱟᱹᱭ ᱵᱟᱹᱭ ᱛᱮ ᱟᱢᱫᱚ ᱫᱚᱠᱟᱱᱮᱢ ᱢᱟᱨᱟᱝ ᱤᱫᱤ ᱫᱟᱲᱮᱭᱟᱜ ᱛᱟᱢᱟ᱾ ᱦᱮᱸ ᱛᱚᱠᱷᱚᱱ ᱫᱚ ᱟᱢ ᱰᱷᱮᱨ ᱯᱩᱭᱥᱟᱹᱟᱢ ᱧᱟᱢ ᱟᱢ᱾ ᱦᱩᱸ ᱢᱮᱱᱠᱷᱟᱱ ᱱᱚᱣᱟ ᱫᱚ ᱟᱵᱚᱨᱮᱱ ᱦᱚᱲ ᱠᱚᱫᱚ ᱵᱟᱠᱚ ᱩᱭᱦᱟᱹᱨ ᱪᱤᱱᱛᱟᱹ ᱵᱟᱲᱟᱭᱮᱫᱟ᱾
ᱦᱳᱭ ᱦᱳᱭ ᱟᱫᱚ ᱱᱚᱜᱼᱚ ᱱᱚᱝᱠᱟ ᱜᱮ ᱫᱟᱫᱟ ᱦᱩᱭᱩᱜ ᱠᱟᱱᱟ᱾ ᱡᱮ ᱡᱟᱦᱟᱸ ᱯᱳᱭᱞᱳ ᱨᱮ ᱟᱫᱚᱵᱚᱱ ᱧᱮᱞ ᱮᱫᱟ ᱡᱮ ᱡᱟᱦᱟᱱᱟᱜ ᱦᱚᱭᱛᱳ ᱡᱟᱦᱟᱸᱭ ᱠᱚ ᱟᱵᱚ ᱠᱚᱨᱮᱱ ᱡᱟᱦᱟᱸᱭ ᱵᱮᱵᱥᱟ ᱠᱚ ᱟᱨᱟᱢ- ᱵᱚᱭᱮᱫ ᱜᱮᱭᱟ ᱦᱳᱭᱥᱮ᱾ ᱠᱤᱱᱛᱩ ᱚᱱᱟ ᱠᱚ ᱧᱮᱞ ᱵᱟᱲᱟ ᱦᱩᱭᱩᱜ ᱠᱟᱱᱟ ᱡᱮ ᱯᱳᱞᱳ ᱵᱮᱵᱽᱥᱟ ᱠᱚ ᱟᱨᱟᱢᱵᱚ ᱠᱮᱫᱟ ᱟᱫᱚ ᱠᱚ ᱧᱮᱞ ᱠᱮᱫᱟ ᱡᱮ ᱩᱠᱩᱨ ᱛᱚ ᱵᱟᱝ ᱦᱳᱭᱳᱜ ᱠᱟᱱᱟ᱾ ᱦᱮᱸᱥᱮ ᱯᱚᱭᱥᱟ ᱠᱚ ᱵᱟᱝ ᱦᱩᱭᱩᱜ ᱠᱟᱱᱟ ᱨᱳᱡᱽᱜᱟᱨ ᱠᱚ ᱴᱷᱤᱠ ᱴᱷᱟᱠ ᱵᱟᱝ ᱦᱩᱭᱩᱜ ᱠᱟᱱᱟ ᱟᱫᱚ ᱠᱚ ᱵᱚᱱᱫᱚ ᱜᱤᱰᱤ ᱠᱟᱜ ᱠᱟᱱᱟ᱾ ᱛᱚ ᱚᱱᱟ ᱫᱚ ᱠᱷᱚᱛᱤ ᱫᱚ ᱟᱨᱚ ᱵᱮᱥᱤ ᱠᱷᱚᱛᱤᱜ ᱠᱟᱱᱟ ᱥᱮ ᱡᱟᱦᱟᱸ ᱡᱤᱱᱤᱥ ᱪᱮᱛᱟᱱ ᱨᱮ ᱟᱢ ᱩᱱᱟᱹᱜ ᱜᱟᱱ ᱯᱚᱭᱥᱟᱢ ᱰᱟᱞᱟᱣ ᱠᱮᱫᱟ᱾ ᱚᱱᱟᱦᱚ ᱚᱱᱟ ᱯᱚᱭᱥᱟ ᱦᱚᱸ ᱱᱚᱥᱴᱚᱭᱮᱱ ᱛᱟᱢᱟ᱾ ᱟᱨ ᱪᱮ ᱡᱟᱦᱟᱸ ᱵᱮᱵᱥᱟᱢ ᱠᱚᱨᱟᱣ ᱞᱟᱜᱼᱟ ᱥᱮ ᱚᱱᱟ ᱵᱮᱵᱥᱟᱮ ᱡᱟᱦᱟᱸ ᱜᱟᱱ ᱥᱳᱢᱚᱭ ᱮᱢ ᱞᱟᱜᱼᱟ ᱚᱱᱟ ᱦᱚᱸ ᱱᱚᱥᱴᱚᱭᱮᱱ ᱛᱟᱢᱟ ᱦᱳᱭ ᱥᱮ᱾ ᱛᱚ ᱤᱧ ᱫᱚ ᱚᱱᱟᱜᱤᱧ ᱢᱮᱱᱟ ᱡᱟᱦᱟᱸᱜᱮ ᱵᱮᱵᱥᱟᱢ ᱠᱚᱨᱟᱣᱮᱫᱟ ᱟᱹᱰᱤ ᱢᱚᱱ ᱫᱤᱭᱮ ᱦᱮᱸᱥᱮ᱾ ᱡᱮ ᱚᱱᱟ ᱵᱮᱵᱥᱟ ᱪᱤᱠᱟᱹᱛᱮ ᱢᱟᱨᱟᱝ ᱦᱩᱭᱩᱜ-ᱟ ᱚᱱᱟ ᱵᱮᱵᱥᱟ ᱪᱤᱠᱟᱹᱛᱮ ᱟᱨᱚ ᱵᱮᱥᱤ ᱦᱩᱭᱩᱜ-ᱟ᱾ ᱱᱚᱜ ᱚᱱᱟ ᱜᱮ ᱡᱩᱫᱤ ᱜᱮ ᱵᱚᱱ ᱪᱮᱥᱴᱟᱭᱟ᱾ ᱟᱹᱰᱤ ᱜᱮ ᱱᱟᱯᱟᱭ ᱠᱚᱜ ᱛᱟᱵᱚᱱᱟ ᱟᱨ ᱚᱱᱟ ᱥᱟᱶᱛᱮ ᱡᱟᱦᱟᱸ᱾ ᱡᱟᱦᱟᱸ ᱵᱚᱱ ᱛᱟᱭᱚᱢ ᱜᱚᱫᱚᱜ ᱠᱟᱱᱟ ᱦᱮᱸᱥᱮ ᱡᱮ ᱨᱳᱡᱜᱟᱨ ᱵᱟᱝ ᱦᱩᱭᱩᱜ ᱠᱟᱱᱟ᱾ ᱥᱮ ᱯᱚᱭᱥᱟ ᱠᱚ ᱵᱟᱝ ᱦᱩᱭᱩᱜ ᱠᱟᱱᱟ ᱱᱚᱣᱟ ᱵᱮᱵᱥᱟ ᱨᱮ ᱛᱚ ᱱᱚᱣᱟ ᱫᱚ ᱵᱟᱝ ᱜᱟᱱᱚᱜ ᱜᱮᱭᱟ᱾ ᱛᱚ ᱚᱱᱟ ᱫᱚᱧ ᱢᱮᱱᱟ ᱡᱮ ᱚᱠᱟ ᱠᱟᱹᱢᱤ ᱦᱚᱸ ᱵᱟᱝ ᱠᱚᱢᱟ ᱥᱮ ᱚᱠᱟ ᱠᱟᱹᱢᱤ ᱦᱚᱸ ᱵᱟᱝ ᱵᱟᱹᱲᱤᱡᱼᱟ ᱦᱳᱭᱥᱮ᱾
ᱦᱮᱸ ᱢᱟᱱᱮ ᱵᱮᱯᱟᱨᱴᱟᱜ ᱦᱩᱭᱩᱜ ᱠᱟᱱᱟ ᱚᱠᱟ ᱵᱮᱵᱥᱟ ᱦᱚᱸ ᱵᱟᱝ ᱦᱩᱰᱤᱧᱟ ᱦᱮᱸ ᱟᱨ ᱡᱚᱛᱚ ᱵᱮᱵᱥᱟ ᱜᱮ ᱥᱚᱢᱟᱱ ᱜᱮᱭᱟ ᱦᱮᱸ᱾ ᱚᱠᱟ ᱦᱚᱸ ᱵᱟᱝ ᱦᱩᱰᱤᱧ ᱢᱟᱨᱟᱝ-ᱟ ᱢᱮᱱᱠᱷᱟᱱ ᱟᱫᱚ ᱚᱱᱮ ᱟᱵᱚ ᱫᱚ ᱦᱟᱸᱜ ᱯᱩᱨᱟᱹ ᱯᱟᱹᱣᱨᱟᱹ ᱦᱟᱺᱰᱤ ᱨᱮᱜᱮ ᱵᱚᱱ ᱡᱚᱵᱮ ᱠᱟᱱᱟ ᱯᱟᱹᱣᱨᱟᱹ ᱦᱟᱺᱰᱤ ᱵᱷᱟᱴᱤ ᱨᱮᱜᱮ ᱦᱮᱱᱟᱜ ᱵᱚᱱᱟ ᱢᱮᱱᱠᱷᱟᱱ ᱚᱱᱟ ᱠᱷᱚᱱ ᱫᱚ ᱥᱟᱦᱟ ᱦᱩᱭᱩᱜ ᱛᱟᱵᱚᱱᱟ ᱚᱱᱟ ᱦᱚᱸ ᱵᱮᱵᱥᱟ ᱫᱚ ᱵᱟᱝ ᱦᱩᱰᱤᱧᱟ ᱥᱮ ᱵᱟᱝ ᱵᱟᱹᱲᱤᱡᱼᱟ᱾ ᱢᱮᱱᱠᱷᱟᱱ ᱟᱵᱚ ᱜᱮᱵᱚᱱ ᱟᱵᱚᱣᱟᱜ ᱚᱲᱟᱜ ᱥᱚᱝᱥᱟᱨ ᱟᱵᱚ ᱜᱮᱵᱚᱱ ᱨᱟᱹᱯᱩᱫᱮᱫ ᱛᱟᱵᱚᱱᱟ ᱦᱮᱸ᱾ ᱚᱱᱟ ᱦᱟᱺᱰᱤ ᱯᱟᱹᱣᱨᱟᱹ ᱵᱮᱵᱥᱟ ᱠᱷᱟᱹᱛᱤᱨ ᱛᱮ ᱚᱱᱠᱟᱱᱟᱜ ᱵᱟᱹᱲᱤᱡ ᱡᱤᱱᱤᱥ ᱠᱚᱫᱚ ᱵᱚᱱ ᱦᱟᱹᱯᱤᱫ ᱤᱫᱤᱭᱟ᱾ ᱚᱠᱟ ᱥᱮᱱᱛᱮ ᱟᱵᱚᱣᱟᱜ ᱢᱟᱹᱱ ᱦᱚᱸ ᱵᱷᱟᱹᱜᱤ ᱛᱟᱦᱮᱱ ᱛᱟᱵᱚᱱᱟ᱾ ᱮᱴᱟᱜ ᱦᱚᱲ ᱵᱷᱟᱹᱜᱤ ᱱᱚᱡᱚᱨ ᱛᱮᱠᱚ ᱧᱮᱞ ᱵᱚᱱᱟ᱾ ᱦᱮᱸ ᱵᱷᱟᱜᱤ ᱢᱚᱴᱟ ᱴᱟᱠᱟ ᱦᱚᱸᱵᱚᱱ ᱟᱭ ᱫᱟᱲᱮᱭᱟᱜᱼᱟ ᱦᱮᱸ ᱚᱱᱮ ᱚᱱᱠᱟᱱᱟᱜ ᱵᱮᱵᱥᱟ ᱠᱚᱦᱚᱸ ᱵᱮᱵᱥᱟ ᱦᱩᱭᱩᱜ ᱛᱟᱵᱚᱱᱟ ᱥᱩᱢᱩᱝ ᱱᱚᱣᱟ ᱦᱟᱺᱰᱤ ᱯᱟᱹᱣᱨᱟᱹ ᱛᱮᱫᱚ ᱵᱟᱝ ᱜᱟᱱᱚᱜ ᱟᱨ ᱦᱟᱺᱰᱤ ᱯᱟᱹᱣᱨᱟᱹ ᱛᱮᱫᱚ ᱟᱵᱚᱣᱟᱜ ᱚᱲᱟᱜ ᱜᱷᱟᱨᱚᱸᱡᱽ ᱜᱮ ᱱᱟᱥᱟᱣ ᱪᱟᱵᱟᱜ ᱠᱟᱱᱟ᱾
ᱮᱠᱫᱚᱢ ᱮᱠᱫᱚᱢ᱾
ᱟᱨ ᱢᱤᱫᱴᱮᱱ ᱠᱟᱛᱷᱟᱭ ᱪᱮᱫ ᱵᱟᱲᱟᱭ ᱠᱮᱭᱟᱢ ᱱᱚᱜ ᱚᱭ ᱡᱮ ᱢᱟᱲᱟᱝ ᱠᱷᱚᱱ᱾